ᱦᱮᱞᱳ
ᱦᱮᱸ ᱞᱟᱹᱭᱫᱟᱞᱤᱧ ᱚᱠᱟ ᱞᱮᱠᱟ ᱢᱮᱱᱟᱜ ᱵᱤᱱᱟ
ᱚ ᱵᱷᱟᱹᱜᱤ ᱜᱮ
ᱚ ᱱᱟᱯᱟᱭ ᱜᱮ ᱢᱮᱱᱟᱜ ᱵᱤᱱᱟ ᱛᱟᱦᱚᱞᱮ ᱟᱹᱞᱤᱧ ᱦᱚᱸ ᱱᱟᱯᱟᱭ ᱫᱚ ᱱᱟᱯᱟᱭ ᱜᱮ ᱢᱮᱱᱟᱜ ᱞᱤᱧᱟᱹ
ᱚᱻ
ᱦᱩᱸ ᱦᱩᱸ
ᱟᱯᱮ ᱥᱮᱫ ᱫᱚ ᱚᱠᱟ ᱞᱮᱠᱟ ᱫᱟᱜ ᱫᱟᱭ
ᱫᱟᱜ ᱫᱚ ᱱᱚᱝᱠᱟ ᱫᱟᱜ ᱫᱚᱭ ᱫᱟᱜ ᱵᱟᱲᱟᱭᱮᱫ ᱜᱮᱭᱟ ᱵᱟᱝ ᱫᱚ ᱵᱟᱝ ᱟᱫᱚ ᱥᱤᱡᱤᱱ ᱦᱚᱸ ᱠᱟᱱᱟ ᱫᱟᱜ ᱨᱮᱱᱟᱜ ᱵᱟᱝ ᱫᱚ ᱵᱟᱝ ᱛᱟᱦᱚᱞᱮ ᱱᱚᱝᱠᱟ ᱡᱟᱦᱟᱸ ᱞᱮᱠᱟ ᱵᱚᱨᱥᱟ ᱞᱟᱜᱟᱜ ᱨᱮᱱᱟᱜ ᱠᱟᱛᱷᱟ ᱠᱟᱱᱟ ᱚᱱᱠᱟ ᱫᱚ ᱵᱟᱝ ᱞᱟᱜᱟᱣ ᱠᱟᱱᱟ ᱟᱫᱚ ᱚᱱᱠᱟ ᱴᱩᱠ ᱴᱟᱠ ᱞᱟᱜᱟᱣ ᱫᱚ ᱞᱟᱜᱟᱣ ᱵᱟᱲᱟᱜ ᱠᱟᱱ ᱜᱮᱭᱟ ᱨᱚᱦᱚᱭ ᱠᱚᱦᱚᱸ ᱠᱚ ᱨᱚᱦᱚᱭ ᱵᱟᱲᱟᱭᱮᱫ ᱜᱮᱭᱟ
ᱚ ᱟᱯᱮ ᱫᱚᱯᱮ ᱨᱚᱦᱚᱭ ᱵᱟᱲᱟ ᱠᱮᱫ ᱜᱮᱭᱟ ᱥᱮ ᱵᱟᱝ
ᱟᱞᱮ ᱦᱚᱸ ᱱᱚᱝᱠᱟ ᱢᱤᱫᱵᱟᱨ ᱠᱷᱮᱛ ᱫᱚᱞᱮ ᱨᱚᱦᱚᱭ ᱵᱟᱲᱟ ᱟᱠᱟᱫ ᱜᱮᱭᱟ ᱟᱫᱚ ᱵᱟᱹᱠᱤ ᱠᱷᱮᱛ ᱠᱚᱫᱚ ᱫᱟᱜ ᱨᱮᱱᱟᱜ ᱚᱵᱷᱟᱵᱽ ᱠᱷᱟᱹᱛᱤᱨ ᱱᱚᱝᱠᱟ ᱨᱚᱦᱚᱭ ᱠᱚᱫᱚ ᱟᱹᱣᱨᱤ ᱞᱟᱦᱟᱜᱼᱟ ᱦᱟ ᱟᱫᱚ ᱱᱚᱝᱠᱟ ᱢᱤᱫᱵᱟᱨ ᱠᱷᱮᱫ ᱫᱚ ᱨᱚᱦᱚᱭ ᱵᱟᱲᱟ ᱦᱩᱭ ᱟᱠᱟᱱ ᱜᱮᱭᱟ
ᱦᱳᱭᱛᱳ
ᱦᱩᱸ ᱦᱩᱸ ᱟᱫᱚ ᱛᱮᱦᱮᱸᱧᱟᱜ ᱟᱵᱚᱣᱟᱜ ᱫᱚ ᱪᱮᱫ ᱞᱮᱠᱟ ᱟᱯᱮ ᱚᱱᱛᱮ ᱪᱮᱫ ᱞᱮᱠᱟ ᱨᱤᱢᱤᱞ ᱠᱟᱫᱟᱭ ᱥᱮ ᱱᱚᱝᱠᱟ ᱫᱟᱜ ᱡᱟᱹᱲᱤ ᱠᱚ ᱦᱩᱭᱩᱜ ᱠᱟᱱᱟ᱾
ᱟᱨ ᱛᱮᱦᱤᱧ ᱮ ᱦᱚᱞᱟ ᱢᱟᱫᱷᱮᱨ ᱫᱚ ᱫᱚᱢᱮ ᱜᱮ ᱫᱟᱜ ᱮᱫ ᱛᱟᱦᱮᱸ ᱟᱫᱚ ᱛᱤᱦᱤᱧ ᱫᱚ ᱠᱟᱹᱴᱤᱡ ᱥᱤᱛᱩᱝ ᱧᱚᱜ ᱠᱟᱫᱟᱭ ᱟᱫᱚ ᱥᱟᱦᱟᱱ ᱠᱚᱞᱮ ᱩᱰᱩᱠ ᱵᱟᱲᱟ ᱠᱟᱜ ᱜᱮᱭᱟ᱾
ᱦᱮᱸᱻ ᱦᱮᱸᱻ ᱦᱮᱸ᱾
ᱩᱱᱫᱤᱱ ᱫᱚ ᱡᱟᱹᱯᱩᱫ ᱠᱮᱫᱟᱭ ᱛᱚ᱾
ᱦᱮᱸᱻᱦᱮᱸᱻᱦᱮᱸ᱾
ᱟᱫᱚ ᱟᱯᱮ ᱥᱮᱫ ᱫᱚ ᱚᱠᱟ ᱞᱮᱠᱟ ᱫᱟᱜ ᱮᱫᱟᱭ᱾
ᱱᱚᱝᱠᱟ ᱫᱟᱜ ᱡᱟᱹᱲᱤ ᱫᱚ ᱦᱩᱭ ᱫᱚ ᱦᱩᱭᱩᱜ ᱠᱟᱱ ᱜᱮᱭᱟ ᱛᱮᱦᱮᱸᱧ ᱦᱚᱸ ᱡᱮᱢᱚᱱ ᱥᱮᱛᱟᱜ ᱠᱷᱚᱱᱟᱜ ᱫᱟᱜᱼᱼ ᱥᱮᱛᱟᱜ ᱨᱮᱜᱮ ᱫᱟᱜ ᱵᱟᱲᱟ ᱠᱮᱫᱟᱭ ᱟᱫᱚ ᱟᱹᱞᱤᱧ ᱦᱚᱸ ᱱᱚᱝᱠᱟᱼᱼ ᱤᱥᱠᱩᱞ ᱠᱚᱞᱤᱧ ᱪᱟᱞᱟᱣ ᱵᱟᱲᱟ ᱞᱮᱱᱟ ᱛᱟᱦᱚᱞᱮ ᱚᱸᱰᱮ ᱠᱷᱚᱱᱟᱜ ᱦᱚᱸ ᱚᱱᱠᱟᱭ ᱵᱷᱟᱹᱜᱤ ᱜᱮ ᱫᱟᱜ ᱠᱮᱫᱟᱭ ᱟᱨᱠᱤ
ᱚ
ᱱᱤᱛᱚᱜ ᱫᱚ ᱠᱚᱢ ᱠᱚᱢ ᱥᱤᱛᱩᱝ ᱫᱚ ᱥᱤᱛᱩᱝ ᱵᱟᱲᱟ ᱟᱠᱟᱫᱟ ᱫᱚ ᱟᱫᱚ ᱱᱚᱝᱠᱟ ᱚᱸ ᱛᱟᱹᱨᱮᱦᱚᱸ ᱨᱤᱢᱤᱞ ᱫᱚ ᱧᱮᱞᱚᱜ ᱠᱟᱱᱟ ᱪᱮᱛᱟᱱ ᱥᱮᱫ ᱫᱚ ᱟᱨᱠᱤ ᱫᱟᱜ ᱦᱤᱡᱩᱜ ᱞᱮᱠᱟ ᱜᱮ ᱵᱩᱡᱷᱟᱹᱜ ᱠᱟᱱᱟ ᱛᱚ
ᱦᱮᱸ᱾
ᱦᱩᱸ ᱦᱩᱸ ᱦᱩᱸ᱾
ᱟᱫᱚ ᱤᱥᱠᱩᱞ ᱵᱤᱱ ᱪᱟᱞᱟᱜ ᱠᱟᱱᱟ, ᱟᱹᱵᱤᱱ ᱫᱚ ᱢᱟᱪᱮᱫ ᱠᱟᱱᱟᱵᱤᱱ ᱥᱮ ᱯᱟᱹᱴᱷᱩᱣᱟᱹ ᱠᱟᱱ ᱜᱮᱭᱟ ᱵᱤᱱ᱾
ᱟᱹᱞᱤᱧ ᱫᱚ ᱱᱚᱝᱠᱟ ᱠᱟᱹᱴᱤᱡ ᱜᱤᱫᱽᱨᱟᱹ ᱥᱠᱩᱞ ᱨᱮᱱ ᱢᱟᱪᱮᱫ ᱫᱚ ᱢᱟᱪᱮᱫ ᱠᱟᱱ ᱜᱮᱭᱟᱞᱤᱧ ᱵᱟᱝ ᱫᱚ ᱵᱟᱝ᱾ ᱟᱫᱚ ᱱᱚᱝᱠᱟ ᱪᱟᱞᱟᱣ ᱵᱟᱲᱟᱜ ᱜᱮᱭᱟᱞᱤᱝ, ᱟᱫᱚ ᱥᱮᱛᱟᱜ ᱤᱥᱠᱩᱞ ᱠᱟᱱᱟ, ᱟᱫᱚ ᱥᱮᱛᱟᱜ ᱨᱮᱜᱮ ᱟᱫᱚᱞᱤᱧ ᱦᱤᱡᱩᱜ ᱜᱮᱭᱟ᱾
ᱚ ᱟᱫᱚ ᱦᱚᱯᱚᱱ ᱜᱤᱫᱽᱨᱟᱹ ᱜᱮᱵᱤᱱ ᱯᱟᱲᱦᱟᱣ ᱵᱟᱲᱟ ᱠᱚ ᱜᱮᱭᱟ᱾
ᱦᱳᱭ ᱦᱳᱭ ᱠᱟᱹᱴᱤᱡ ᱜᱤᱫᱽᱨᱟᱹ ᱠᱚᱞᱤᱧ ᱯᱟᱲᱦᱟᱣ ᱵᱟᱲᱟ ᱠᱚ ᱜᱮᱭᱟ ᱱᱚᱝᱠᱟ᱾
ᱚ ᱟᱫᱚ ᱥᱟᱱᱛᱟᱲ ᱛᱮᱵᱤᱱ ᱯᱟᱲᱦᱟᱣ ᱠᱚ ᱜᱮᱭᱟ ᱥᱮ ᱵᱟᱝᱞᱟ ᱛᱮᱵᱤᱱ ᱯᱟᱲᱦᱟᱣ ᱠᱚ ᱜᱮᱭᱟ?
ᱟᱫᱚ ᱟᱹᱞᱤᱧ ᱫᱚ ᱦᱟᱱᱮ ᱥᱟᱱᱛᱟᱲ ᱛᱮᱫᱚ ᱵᱟᱞᱤᱧ ᱯᱟᱲᱦᱟᱣ ᱠᱚᱣᱟ ᱟᱫᱚ ᱥᱟᱱᱛᱟᱲ ᱫᱚ ᱞᱤᱧ ᱵᱟᱲᱟᱭ ᱫᱚ ᱞᱤᱧ ᱵᱟᱲᱟᱭᱟ ᱟᱨᱠᱤ᱾ ᱱᱚᱝᱠᱟ ᱥᱟᱱᱛᱟᱲᱤ ᱛᱮᱫᱚ ᱵᱟᱞᱤᱧ ᱯᱟᱲᱦᱟᱣ ᱠᱚᱣᱟ ᱟᱹᱞᱤᱧ ᱫᱚ ᱦᱮᱸ ᱵᱟᱝᱞᱟ ᱢᱤᱰᱤᱭᱟᱢ ᱨᱮᱱ ᱠᱟᱱ ᱜᱮᱭᱟᱞᱤᱧ᱾
ᱚᱸ
ᱦᱮᱸ ᱦᱮᱸ᱾ ᱟᱫᱚ
ᱟᱫᱚ ᱢᱚᱰᱮᱞ ᱠᱚᱵᱤᱱ ᱯᱟᱲᱦᱟᱣ ᱵᱟᱲᱟ ᱠᱚ ᱜᱮᱭᱟ᱾
ᱦᱳᱭ ᱦᱳᱭ ᱦᱳᱭ᱾
ᱚ ᱦᱚ
ᱦᱩᱸ ᱟᱫᱚ ᱟᱞᱮᱭᱟᱜ ᱫᱚ ᱤᱝᱞᱤᱥ ᱢᱤᱰᱤᱭᱟᱢ ᱤᱥᱠᱩᱞ ᱠᱟᱱᱟ ᱟᱫᱚ ᱦᱮᱸ ᱢᱟᱱᱮ ᱟᱫᱚ ᱟᱹᱞᱤᱧ ᱫᱚ ᱤᱝᱞᱤᱥ ᱛᱮᱜᱮ ᱞᱤᱧ ᱯᱟᱲᱦᱟᱣ ᱵᱟᱲᱟ ᱠᱚ ᱜᱮᱭᱟ᱾
ᱚ ᱚᱻ ᱟᱹᱰᱤ ᱱᱟᱯᱟᱭ ᱠᱟᱛᱷᱟ ᱜᱮ ᱠᱟᱱᱟ, ᱚᱞᱚᱜ ᱯᱟᱲᱦᱟᱣᱟᱢ ᱥᱮᱬᱟ ᱫᱚᱨᱠᱟᱨ ᱜᱮᱭᱟ᱾
ᱦᱮᱸ ᱦᱮᱸ ᱛᱟᱹᱣ ᱨᱮᱦᱚᱸ ᱟᱫᱚ ᱥᱟᱱᱛᱟᱲᱤ ᱠᱚᱫᱚ ᱵᱟᱲᱟᱭ ᱫᱚᱞᱤᱧ ᱵᱟᱲᱟᱭ ᱜᱮᱭᱟ ᱟᱨ ᱱᱚᱝᱠᱟ᱾ ᱟᱵᱚᱣᱟᱜ ᱡᱟᱦᱟᱸ ᱛᱤᱱᱟᱹᱜ ᱠᱟᱞᱪᱟᱨ ᱠᱚ ᱠᱟᱱᱟ ᱟᱨ ᱠᱤ᱾
ᱦᱳᱭ ᱛᱚ᱾
ᱦᱳᱭ ᱫᱚᱝ ᱞᱟᱜᱽᱲᱮ ᱵᱟᱦᱟ ᱥᱚᱨᱦᱟᱭ ᱠᱚ᱾ ᱦᱳᱭ ᱦᱳᱭ ᱛᱟᱯᱚᱨᱮ ᱯᱚᱨᱚᱵᱽ ᱯᱟᱛᱟ ᱦᱚᱞᱤᱧ ᱪᱟᱞᱟᱜ ᱜᱮᱭᱟ ᱵᱟᱝ ᱫᱚ ᱵᱟᱝ᱾
ᱟᱫᱚ ᱢᱟᱱᱮ ᱥᱟᱶᱛᱟ ᱨᱮ ᱛᱟᱦᱮᱸ ᱠᱚᱨᱛᱮ ᱜᱮᱞᱮ ᱡᱷᱚᱛᱚ ᱨᱚᱠᱚᱢ ᱠᱤᱪᱷᱩ ᱜᱮ ᱵᱟᱰᱟᱭ ᱫᱚ ᱞᱟᱹᱠᱛᱤ ᱜᱮᱭᱟ, ᱮᱱᱮᱡ ᱥᱮᱨᱮᱧ ᱵᱚᱞᱮ ᱟᱨ ᱚᱞᱚᱜ ᱯᱟᱲᱦᱟᱜ ᱵᱚᱞᱮ ᱠᱟᱹᱢᱤ ᱵᱚᱞᱮ ᱡᱷᱚᱛᱚ ᱠᱤᱪᱷᱩ ᱜᱮ ᱵᱟᱲᱟᱭ ᱫᱚ ᱞᱟᱹᱠᱛᱤ ᱜᱮᱭᱟ᱾
ᱦᱮᱸ ᱦᱮᱸ ᱦᱮᱸ ᱦᱮᱸ᱾ ᱟᱫᱚ ᱦᱳᱭ᱾ ᱟᱫᱚ ᱛᱟᱦᱚᱞᱮ ᱟᱯᱮ ᱥᱮᱫ ᱫᱚ ᱱᱚᱝᱠᱟ ᱯᱚᱨᱚᱵ ᱯᱟᱛᱟ ᱠᱚ ᱦᱩᱭᱩᱜ ᱜᱮᱭᱟ ᱥᱮ ᱵᱟᱝ ᱦᱩᱭᱩᱜ ᱜᱮᱭᱟ?
ᱟᱞᱮ ᱥᱮᱫ ᱫᱚ ᱚᱱᱠᱟ ᱫᱚ ᱵᱟᱝᱠᱚ ᱠᱚᱨᱟᱣ ᱵᱟᱲᱟᱭ ᱜᱮᱭᱟ ᱢᱟᱱᱮ ᱦᱩᱭᱩᱜ ᱜᱮᱭᱟ ᱟᱫᱚ ᱥᱟᱺᱜᱤᱧ ᱥᱟᱺᱜᱤᱧ ᱠᱚᱨᱮ ᱦᱩᱭᱩᱜ ᱜᱮᱭᱟ ᱟᱫᱚ ᱪᱟ ᱪᱟ ᱢᱟ ᱦᱩᱭᱩᱜ ᱜᱮᱭᱟ ᱟᱫᱚ ᱥᱳᱨ ᱨᱮ ᱵᱟᱝ ᱦᱳᱭᱳᱜ ᱠᱷᱟᱹᱛᱤᱨ ᱛᱮᱠᱤ ᱵᱟᱢ ᱪᱟᱞᱟᱣ ᱵᱟᱲᱟᱜᱼᱟ᱾
ᱦᱳᱭ ᱦᱳᱭ ᱦᱳᱭ ᱟᱫᱚ ᱱᱚᱝᱠᱟ ᱱᱚᱝᱠᱟᱱᱟᱜ ᱟᱵᱚᱣᱟᱜ ᱡᱮᱢᱚᱱ ᱡᱟᱹᱛᱤᱭᱟᱹᱨᱤ ᱯᱟᱛᱟ ᱡᱮᱢᱚᱱ᱾ ᱡᱟᱦᱟᱸ ᱵᱩᱨᱩ ᱫᱤᱥᱚᱢ ᱦᱚᱲ ᱜᱮᱠᱚ ᱵᱟᱲᱟᱭᱟ ᱱᱚᱝᱠᱟ ᱡᱮᱢᱚᱱ ᱵᱩᱨᱩ ᱵᱚᱸᱜᱟ ᱠᱚ᱾ ᱮᱜ ᱛᱟᱨᱯᱚᱨᱮ ᱯᱟᱴᱟᱵᱤᱸᱫᱟᱹ ᱠᱚ᱾ ᱦᱮᱸ ᱡᱮᱢᱚᱱ ᱵᱚᱨᱚ ᱯᱟᱛᱟ ᱠᱚ, ᱚᱱᱟ ᱠᱚᱫᱚ ᱵᱤᱱ ᱟᱸᱡᱚᱢ ᱟᱠᱟᱫᱟ ᱥᱮ ᱵᱟᱝ ᱟᱹᱵᱤᱱ ᱫᱚ?
ᱦᱮᱸ ᱦᱮᱸ ᱟᱸᱡᱚᱢ ᱠᱟᱫᱟᱞᱤᱧ ᱟᱨ ᱪᱟᱞᱟᱣ ᱦᱚᱸ ᱪᱟᱞᱟᱣ ᱦᱳᱭ ᱟᱠᱟᱱ ᱜᱮᱭᱟ᱾ ᱟᱹᱵᱤᱱ ᱫᱚᱵᱤᱱ ᱪᱟᱞᱟᱣ ᱟᱠᱟᱱ ᱜᱮᱭᱟ ᱥᱮ ᱵᱟᱝ?
ᱦᱮᱸ ᱟᱹᱞᱤᱧ ᱫᱚ ᱱᱚᱝᱠᱟ ᱪᱟᱞᱟᱣ ᱵᱚᱞᱛᱮ ᱦᱚᱜᱝᱠᱟ ᱟᱹᱰᱤ ᱵᱟᱨ ᱫᱚ ᱵᱟᱹᱞᱤᱧ ᱪᱟᱞᱟᱣ ᱠᱟᱱᱟ ᱛᱚᱵᱮ ᱢᱤᱫ ᱫᱷᱟᱣ ᱜᱟᱱ ᱫᱚᱞᱤᱧ ᱪᱟᱞᱟᱣ ᱠᱟᱱᱟ ᱡᱮᱢᱚᱱ ᱟᱸ ᱥᱤᱞᱫᱟᱹ ᱡᱟᱦᱟᱸ ᱯᱟᱴᱟᱵᱤᱸᱫᱟᱹ ᱵᱚᱱ ᱢᱮᱛᱟᱜ ᱠᱟᱱᱟ ᱚᱸᱰᱮ ᱦᱚᱸ ᱵᱟᱨ ᱯᱮ ᱫᱷᱟᱣ ᱞᱤᱧ ᱪᱟᱞᱟᱣ ᱠᱟᱱᱟ ᱟᱨ ᱵᱩᱨᱩ ᱵᱚᱸᱜᱟ ᱫᱚ ᱩᱝ ᱚᱝᱠᱟ ᱟᱹᱣ ᱚᱠᱛᱚ ᱠᱚ ᱵᱟᱝ ᱠᱷᱟᱹᱛᱤᱨ ᱵᱟᱟᱹᱞᱤᱧ ᱪᱟᱞᱟᱣ ᱟᱠᱟᱱᱟ᱾ ᱟᱨ ᱱᱤᱝᱠᱟᱹ ᱵᱚᱨᱚ ᱯᱟᱟᱛᱟ ᱦᱚᱸ ᱢᱤᱫ ᱫᱷᱟᱣ ᱞᱤᱧ ᱪᱟᱞᱟᱣ ᱞᱮᱱᱟ᱾
ᱚ ᱟᱫᱚ ᱱᱚᱣᱟ ᱵᱩᱨᱩ ᱵᱚᱸᱜᱟ ᱵᱟᱵᱤᱱ ᱧᱮᱞ ᱵᱟᱵᱤᱱ ᱪᱟᱞᱟᱣ ᱞᱮᱱᱟ ᱥᱤᱲᱤ ᱠᱮᱫᱟ ᱠᱚ ᱥᱮ ᱟᱣᱨᱤ
ᱦᱳᱭ ᱦᱳᱭ ᱟᱫᱚ ᱚᱱᱠᱟ ᱥᱳᱥᱟᱞ ᱢᱤᱰᱤᱭᱟ ᱠᱷᱚᱱᱟᱜ ᱫᱚ ᱟᱸᱡᱚᱢ ᱵᱟᱲᱟᱜ ᱜᱮ ᱠᱟᱱ ᱛᱟᱦᱮᱸᱫ ᱜᱮ ᱥᱤᱲᱤ ᱫᱚᱠᱚ ᱡᱩᱛ ᱫᱚᱠᱚ ᱡᱩᱛ ᱟᱠᱟᱫᱟ ᱟᱫᱚ ᱞᱟᱹᱭ ᱮᱫᱟᱠᱚ ᱡᱟᱦᱟᱸᱭ ᱠᱚ ᱱᱚᱝᱠᱟ ᱜᱟᱛᱮ ᱜᱤᱫᱽᱨᱟᱹ ᱠᱚᱠᱚ ᱪᱟᱞᱟᱣ ᱵᱟᱲᱟ ᱞᱮᱱᱟ ᱛᱚ ᱩᱱᱠᱩ ᱠᱚ ᱞᱟᱹᱭ ᱮᱫᱟ ᱡᱩᱛ ᱫᱚᱠᱚ ᱡᱩᱛ ᱠᱮᱫᱟ ᱛᱚᱵᱮ ᱱᱚᱣᱟ ᱯᱨᱚᱥᱮᱥ ᱥᱤᱝ ᱨᱮ ᱢᱮᱱᱟᱜᱼᱟ ᱟᱨᱠᱤ ᱢᱟᱱᱮ ᱯᱩᱨᱟᱹ ᱟᱹᱣᱨᱤ ᱫᱚᱠᱚ ᱟᱹᱣᱨᱤ ᱠᱚ ᱯᱩᱨᱟᱹᱣ ᱩᱛᱟᱹᱨᱟ
ᱦᱳᱭ ᱟᱫᱚ ᱠᱚᱨᱟᱣ ᱠᱟᱫᱟ ᱠᱚ ᱡᱚᱠᱷᱚᱱ ᱟᱫᱚ ᱠᱚ ᱠᱚᱨᱟᱣ ᱩᱛᱟᱹᱨ ᱜᱮᱭᱟ ᱦᱟᱸᱜ
ᱦᱮᱸ ᱦᱮᱸ ᱦᱮᱸ ᱦᱮᱸ
ᱟᱫᱚ ᱦᱚᱯᱚᱱ ᱦᱚᱸ ᱵᱟᱝ ᱦᱚᱯᱚᱱᱟ ᱥᱮ ᱱᱚᱣᱟ ᱵᱟᱨᱭᱟ ᱯᱮᱭᱟ ᱟᱨ ᱚᱱᱠᱟ ᱵᱩᱨᱩ ᱢᱮᱱᱟᱜᱼᱟ ᱡᱟᱦᱟᱸ ᱠᱚᱨᱮ ᱠᱚ ᱯᱩᱡᱟᱹᱭᱟ ᱛᱟᱯᱚᱨᱮ ᱚᱠᱟ ᱠᱚᱨᱮᱫ ᱚᱱᱠᱟ ᱟᱞᱟᱫᱟ ᱟᱞᱟᱫᱟ ᱴᱷᱟᱶ ᱢᱮᱱᱟᱜ ᱟᱛᱚ ᱞᱟᱹᱭᱟᱠᱚ ᱡᱟᱦᱟᱸ ᱨᱮ ᱫᱚ ᱤᱭᱟᱹ ᱯᱟᱛᱟ ᱠᱚᱠᱚ ᱮᱱᱮᱡᱼᱟ ᱚᱸᱰᱮ ᱟᱞᱟᱫᱟ ᱛᱟᱯᱚᱨᱮ ᱡᱟᱦᱟᱸ ᱨᱮᱠᱚ ᱯᱩᱡᱟᱹ ᱚᱸᱰᱮ ᱟᱞᱟᱫᱟ
ᱦᱳᱭ ᱛᱚ
ᱦᱳᱭ ᱦᱳᱭ
ᱟᱫᱚ ᱵᱩᱨᱩ ᱵᱚᱸᱜᱟ ᱪᱟᱞᱟᱣ ᱠᱟᱛᱮᱫ ᱫᱚ ᱢᱟᱱᱮ ᱢᱤᱫ ᱫᱷᱟᱣ ᱵᱟᱹᱵᱤᱱ‌ ᱪᱟᱞᱟᱣ ᱟᱠᱟᱱᱟ
ᱵᱟᱝ ᱟᱹᱞᱤᱧ ᱫᱚ ᱢᱤᱫ ᱫᱷᱟᱣ ᱦᱚᱸ ᱧᱮᱞ ᱫᱚ ᱵᱟᱹᱞᱤᱧ ᱧᱮᱞ ᱠᱟᱫᱟ ᱟᱫᱚ ᱚᱱᱠᱟ ᱦᱚᱲᱟᱜ ᱠᱟᱛᱷᱟ ᱠᱚᱛᱮ ᱜᱮ ᱟᱨ ᱥᱳᱥᱟᱞ ᱢᱤᱰᱤᱭᱟ ᱤᱭᱩᱴᱩᱵᱽ ᱠᱚᱛᱮ ᱤᱱᱥᱴᱟᱜᱨᱟᱢ ᱠᱚᱛᱮ ᱞᱤᱧ ᱧᱮᱞ ᱵᱟᱲᱟᱭ ᱜᱮᱭᱟ ᱵᱟᱝ ᱫᱚ ᱵᱟᱝ ᱡᱮ ᱱᱚᱝᱠᱟ ᱯᱟᱛᱟ ᱦᱩᱭᱩᱜᱼᱟ ᱟᱹᱰᱤ ᱡᱟᱸᱠ ᱡᱚᱢᱚᱠ ᱜᱮ ᱦᱩᱭᱩᱜᱼᱟ ᱨᱟᱹᱥᱠᱟᱹ ᱠᱚᱦᱚᱸ ᱦᱳᱭ ᱦᱳᱭ
ᱟ ᱜᱮᱭᱟᱢ ᱥᱮ ᱵᱟᱝ ᱛᱟᱦᱚᱞ
ᱦᱮᱸ ᱯᱟᱴᱟᱵᱤᱸᱫᱟᱹ ᱫᱚ ᱚᱱᱠᱟ ᱵᱟᱨ ᱯᱮ ᱫᱷᱟᱣ ᱞᱤᱧ ᱪᱟᱞᱟᱣ ᱵᱟᱲᱟ ᱟᱠᱟᱱᱟ ᱪᱟᱞᱟᱣ ᱫᱚ ᱟᱫᱚ ᱚᱸᱰᱮ ᱦᱚᱸ ᱱᱚᱝᱠᱟ ᱫᱟᱜ ᱫᱤᱱ ᱜᱮ ᱦᱩᱭᱩᱜᱼᱟ ᱢᱟᱱᱮ ᱫᱟᱸᱥᱟᱭ ᱵᱚᱸᱜᱟ ᱦᱩᱭᱩᱜᱼᱟ ᱩᱱ ᱩᱱ ᱡᱚᱠᱷᱟᱡ ᱫᱚᱢᱮ
ᱟᱫᱚ ᱯᱟᱴᱟᱵᱤᱸᱫᱟᱹ ᱧᱮᱞ ᱚᱠᱟᱞᱮᱠᱟ ᱵᱤᱱ ᱵᱩᱡᱷᱟᱹᱣ ᱠᱮᱫᱟ ᱡᱩᱫᱤ ᱵᱤᱱ ᱞᱟᱹᱭ ᱠᱮᱭᱟ ᱯᱟᱴᱟᱵᱤᱸᱫᱷᱟᱹ ᱪᱟᱞᱟᱣ ᱠᱟᱛᱮᱜ ᱢᱟᱱᱮ ᱪᱮᱫ ᱠᱚᱵᱤᱱ ᱧᱮ ᱧᱮᱞ ᱠᱮᱫᱟ ᱚᱸᱰᱮ
ᱦᱮᱸ ᱯᱟᱴᱟᱵᱤᱸᱫᱟᱹ ᱨᱮᱫᱚ ᱟᱫᱚ ᱢᱟᱱᱮ ᱡᱟᱦᱟᱸ ᱛᱤᱱᱟᱹᱜ ᱦᱚᱲ ᱢᱮᱱᱟᱜ ᱠᱚᱣᱟ ᱟᱨᱠᱤ ᱯᱨᱚᱛᱛᱮᱠᱴᱤ ᱦᱚᱲᱟᱜ ᱢᱤᱫᱴᱮᱱ ᱢᱤᱫᱴᱮᱱ ᱟᱞᱟᱫᱟ ᱦᱮᱸ ᱚᱱᱠᱟ ᱤᱭᱟᱹ ᱛᱟᱦᱮᱱᱟ ᱛᱚ ᱢᱟᱱᱮ ᱴᱟᱨᱜᱮᱴ ᱛᱟᱦᱮᱱ ᱛᱟᱠᱚᱣᱟ ᱡᱮᱢᱚᱱ ᱚᱠᱚᱭ ᱠᱚᱫᱚ ᱜᱟᱭᱟᱱ ᱠᱚ ᱧᱮᱞᱟ ᱚᱠᱚᱭ ᱠᱚᱫᱚ ᱯᱟᱛᱟ ᱠᱚ ᱧᱮᱞᱟ ᱚᱠᱚᱭ ᱠᱚᱫᱚ ᱯᱟᱛᱟ ᱠᱚ ᱮᱱᱮᱡᱼᱟ ᱚᱠᱚᱭ ᱠᱚᱫᱚ ᱦᱟᱹᱰᱤ ᱧᱩ ᱜᱮᱠᱚ ᱪᱟᱞᱟᱜᱼᱟ ᱚᱱᱠᱟᱱᱟᱜ
ᱟᱹᱵᱤᱱ ᱪᱮᱫ ᱵᱤᱱ ᱧᱮᱞ ᱠᱮᱫᱟ ᱟᱹᱵᱤᱱ ᱪᱮᱫ ᱵᱤᱱ ᱧᱮᱞ ᱠᱮᱫᱟ ᱚᱸᱰᱮ ᱪᱟᱞᱟᱣ ᱠᱟᱛᱮᱫ
ᱟᱹᱞᱤᱧ ᱫᱚ ᱱᱚᱝᱠᱟ ᱪᱟᱞᱟᱣ ᱠᱟᱛᱮᱫ ᱜᱟᱭᱟᱱ ᱠᱚᱦᱚᱸ ᱵᱟᱹᱞᱤᱧ ᱧᱮᱞ ᱟᱠᱟᱜᱼᱟ ᱛᱚᱵᱮ ᱚᱱᱠᱟ ᱯᱟᱛᱟ ᱧᱮᱞ ᱜᱮ ᱟᱫᱚ ᱟᱹᱭᱩᱵ ᱟᱹᱭᱩᱵ ᱫᱚ ᱚᱱᱠᱟ ᱯᱟᱛᱟ ᱧᱮᱞ ᱠᱟᱛᱮᱜ ᱚᱱᱟ ᱫᱚᱠᱟᱱ ᱠᱚ ᱧᱮᱞ ᱠᱟᱛᱮᱜ ᱟᱵᱚᱣᱟᱜ ᱢᱟᱱᱮ ᱡᱮᱢᱚᱱ ᱯᱟᱹᱧᱪᱤ ᱜᱮᱸᱫᱟᱜ ᱠᱚ ᱯᱟᱹᱧᱪᱤ ᱫᱷᱩᱛᱤ ᱠᱚ ᱢᱮᱱᱟᱜᱼᱟ ᱛᱟᱯᱚ ᱨᱮ ᱱᱚᱝᱠᱟ ᱯᱟᱛᱲᱟ ᱯᱤᱴᱷᱟᱹ ᱫᱚᱠᱟᱱ ᱠᱚ ᱦᱚᱸ ᱛᱟᱦᱮᱱ ᱜᱮᱭᱟ ᱛᱚ ᱚᱱᱟ ᱠᱚ ᱧᱮᱞ ᱠᱟᱛᱮᱫ ᱟᱹᱞᱤᱧ ᱫᱚ ᱚᱱᱠᱟ ᱚᱲᱟᱜ ᱥᱮᱫ ᱞᱤᱧ ᱦᱮᱡ ᱮᱱᱟ ᱟᱨᱠᱤ
ᱟᱵᱤᱱ ᱛᱤᱱᱟᱹᱜ ᱴᱟ ᱨᱟᱹᱥᱠᱟᱹ ᱵᱤᱱ ᱵᱩᱡᱷᱟᱹᱣ ᱠᱮᱫᱟ ᱡᱮ ᱱᱚᱸᱰᱮ ᱪᱟᱞᱟᱣ ᱠᱟᱛᱮᱫ ᱵᱤᱱ ᱡᱮ ᱦᱮᱸ ᱮᱴᱟᱜ ᱯᱟᱛᱟ ᱵᱚᱨᱚ ᱯᱟᱛᱟ ᱵᱚᱞᱮ ᱵᱚᱨᱚ ᱯᱟᱛᱟ ᱵᱤᱱ ᱞᱟᱹᱭ ᱠᱮᱫᱟ ᱚᱸᱰᱮ ᱠᱷᱚᱱᱟᱜ ᱱᱚᱸᱰᱮ ᱡᱟᱹᱥᱛᱤ ᱵᱤᱱ ᱵᱷᱟᱜᱮ ᱵᱤᱱ ᱵᱩᱡᱷᱟᱹᱣ ᱠᱮᱫᱟ ᱥᱮ ᱪᱮᱫ
ᱦᱮᱸ ᱟᱫᱚ ᱵᱚᱨᱚ ᱵᱚᱨᱚ ᱯᱟᱛᱟ ᱨᱮ ᱚᱸᱰᱮ ᱢᱤᱫ ᱴᱮᱱ ᱟᱞᱟᱫᱟ ᱨᱚᱠᱚᱢ ᱯᱟᱛᱟ ᱠᱟᱱᱟ ᱛᱚ ᱚᱸᱰᱮ ᱫᱚ ᱜᱟᱭᱟᱱ ᱠᱚ ᱦᱳᱭᱳᱜ ᱢᱟᱱᱮ ᱚᱱᱠᱟ ᱪᱷᱳᱴᱳ ᱠᱷᱟᱴᱳ ᱜᱟᱭᱟᱱ ᱠᱚ ᱦᱳᱭᱳᱜᱼᱟ ᱟᱨ ᱚᱸᱰᱮ ᱢᱟᱱᱮ ᱢᱤᱫ ᱫᱷᱟ ᱨᱮ ᱱᱚᱝᱠᱟ ᱜᱟᱭᱟᱱ ᱠᱚ ᱦᱳᱭᱳᱜᱼᱟ ᱢᱤᱫ ᱫᱷᱟᱨᱮ ᱱᱚᱝᱠᱟ ᱚᱨᱜᱮᱥᱴᱟᱨ ᱠᱚᱦᱚᱸ ᱦᱳᱭᱳᱜ ᱜᱮᱭᱟ ᱵᱟᱝ ᱫᱚ ᱵᱟᱝ ᱯᱟᱛᱟ ᱠᱚ ᱮᱱᱮᱡ ᱜᱮᱭᱟ ᱠᱚ ᱟᱫᱚ ᱚᱸᱰᱮ ᱫᱚ ᱟᱹᱰᱤ ᱪᱷᱟᱯᱟᱰᱟ ᱜᱮᱭᱟ ᱟᱨᱠᱤ ᱛᱟᱦᱞᱮ ᱱᱚᱸᱰᱮ ᱫᱚ ᱡᱟᱦᱟ ᱨᱮ ᱜᱟᱭᱟᱱ ᱠᱚ ᱦᱩᱭᱩᱜᱼᱟ ᱚᱸᱰᱮ ᱜᱮ ᱦᱩᱭᱩᱜᱼᱟ ᱯᱟᱛᱟ ᱠᱚ ᱯᱟᱴᱟ ᱵᱤᱸᱰᱟᱹ ᱨᱮᱫᱚ ᱛᱟᱯᱚᱨᱮ ᱯᱟᱴᱟ ᱵᱤᱸᱰᱟᱹ ᱫᱚ ᱢᱤᱫ ᱴᱮᱱ ᱠᱷᱟᱥ ᱞᱤᱧ ᱵᱩᱡᱷᱟᱹᱣ ᱠᱮᱫᱟ ᱡᱮ ᱚᱸᱰᱮ ᱫᱚ ᱟᱹᱰᱤ ᱫᱤᱥᱚᱢ ᱠᱷᱚᱱᱟᱜ ᱡᱮᱢᱚᱱ ᱟᱵᱚᱣᱟᱜ ᱡᱟᱸᱦᱟ ᱡᱷᱟᱲᱠᱷᱚᱸᱱ ᱯᱚᱱᱚᱛ ᱯᱚᱥᱪᱷᱤᱢ ᱵᱟᱝ
ᱯᱟᱛᱟ ᱨᱮ ᱜᱮ ᱟᱫᱚ ᱥᱟᱸᱜᱤᱧ ᱥᱟᱸᱜᱤᱧ ᱠᱷᱚᱱᱟᱜ ᱦᱚᱲ ᱫᱚᱠᱚ ᱦᱤᱡᱩᱜ ᱠᱟᱱ ᱜᱮᱭᱟ ᱦᱮᱸ ᱥᱮ ᱡᱮᱢᱚᱱ ᱵᱚᱨᱚ ᱛᱚ ᱥᱟᱸᱜᱤᱧ ᱥᱟᱸᱜᱤᱧ ᱠᱷᱚᱱᱟᱜ ᱠᱚ ᱦᱤᱡᱩᱜᱼᱟ
ᱛᱟᱹᱣ ᱨᱮ ᱦᱚᱸ ᱛᱟᱹᱣ ᱨᱮ ᱦᱚᱸ ᱟᱨᱠᱤ ᱡᱟᱦᱟᱸ ᱞᱮᱠᱟ ᱯᱟᱴᱟ ᱵᱤᱸᱰᱟᱹ ᱨᱮ ᱦᱚᱲ ᱠᱚ ᱦᱤᱡᱩᱜᱼᱟ ᱢᱟᱱᱮ ᱵᱟᱥ ᱠᱚᱛᱮ ᱤᱭᱟᱹ ᱠᱚᱛᱮ ᱵᱷᱟᱲᱟ ᱠᱟᱛᱮᱜ ᱠᱚ ᱦᱤᱡᱩᱜᱼᱟ ᱚᱱᱠᱟ ᱵᱚᱨᱚ ᱯᱟᱛᱟ ᱨᱮᱫᱚ ᱚᱱᱠᱟ ᱫᱚ ᱵᱟᱠᱚ ᱦᱤᱡᱩᱜᱼᱟ ᱟᱨᱠᱤ ᱚᱱᱟ ᱜᱮ ᱠᱟᱹᱴᱤᱡ ᱰᱤᱯᱷᱟᱨᱮᱱᱥ ᱞᱤᱧ ᱵᱩᱡ ᱟᱠᱟᱫᱟ
ᱟᱫᱚ ᱵᱚᱨᱚ ᱯᱟᱛᱟ ᱦᱚᱸᱛᱚ ᱱᱟᱢᱰᱟᱠ ᱜᱮ ᱠᱟᱱᱟ
ᱦᱮᱸ ᱦᱮᱸ ᱦᱮᱸ ᱠᱟᱱ ᱫᱚ ᱠᱟᱱ ᱜᱮᱭᱟ ᱟᱫᱚ ᱛᱟᱸᱣ ᱦᱚᱸ ᱟᱨᱠᱤ ᱯᱟᱴᱟ ᱵᱤᱸᱰᱟᱹ ᱫᱚ ᱢᱟᱱᱮ ᱟᱹᱰᱤ ᱥᱟᱸᱜᱤᱧ ᱥᱟᱸᱜᱤᱧ ᱦᱚᱲ ᱦᱚᱲ ᱠᱚᱠᱚ ᱦᱤᱡᱩᱜ ᱜᱮᱭᱟ ᱟᱨ ᱵᱚᱨᱚ ᱯᱟᱛᱟᱱ ᱨᱮ ᱦᱚᱸᱠᱚ ᱦᱤᱡᱩᱜ ᱜᱮᱭᱟ ᱢᱟᱱᱮ ᱠᱚᱢ ᱠᱚ ᱦᱤᱡᱩᱜᱼᱟ ᱠᱟᱹᱴᱤᱡ ᱰᱤᱯᱷᱟᱨᱮᱱᱥ
ᱟᱯᱮ ᱥᱮᱫ ᱫᱚ ᱪᱮᱫ ᱠᱚᱯᱮ ᱪᱟᱥ ᱵᱟᱲᱟ ᱥᱮ ᱟᱹᱣᱨᱤ ᱯᱮ
ᱟᱫᱚ ᱱᱤᱭᱟᱹ ᱥᱤ ᱱᱤᱭᱟᱹ ᱥᱤᱡᱤᱱ ᱫᱚ ᱡᱮᱢᱚᱱ ᱦᱩᱲᱩ ᱠᱚᱠᱚ ᱪᱟᱥ ᱵᱟᱲᱟᱭ ᱜᱮᱭᱟ ᱟᱨ ᱱᱤᱝᱠᱟᱹ ᱦᱮᱸ ᱥᱚᱵᱽᱡᱤ ᱠᱚᱦᱚᱸ ᱪᱟᱥ ᱫᱚ ᱦᱩᱭᱩᱜ ᱜᱮᱭᱟ ᱟᱨ ᱪᱟᱥ ᱵᱟᱥ ᱫᱚ ᱫᱚᱢᱮ ᱮᱠᱴᱟ ᱫᱚ ᱵᱟᱝ ᱦᱩᱭᱩᱜᱼᱟ ᱫᱟᱜ ᱠᱚ ᱨᱮᱱᱟᱜ ᱚᱵᱷᱟᱵᱽ ᱢᱮᱱᱟᱜᱼᱟ ᱟᱨ ᱱᱤᱝᱠᱟᱹ ᱢᱟᱱᱮ ᱰᱮᱢ ᱠᱚᱦᱚᱸ ᱢᱮᱱᱟᱜ ᱨᱮᱦᱚᱸ ᱠᱟᱹᱴᱤᱡ ᱥᱟᱸᱜᱤᱧ ᱫᱚᱢᱮ ᱫᱚ ᱵᱟᱝ ᱥᱟᱸᱜᱤᱧᱟ ᱟᱨᱠᱤ ᱵᱟᱨ ᱠᱤᱞᱳᱢᱤᱴᱟᱨ ᱯᱮ ᱠᱤᱞᱳᱢᱤᱴᱟᱨ ᱜᱟᱱ ᱥᱟᱸᱜᱤᱧ ᱨᱮ ᱢᱮᱱᱟᱜᱼᱟ
ᱟᱫᱚ ᱱᱚᱝᱠᱟ ᱪᱟᱥ ᱵᱟᱟᱥ ᱠᱚᱨᱮ ᱫᱚ ᱩᱱᱟᱹᱜ ᱢᱟᱱᱮ ᱚᱱᱟ ᱰᱮᱢ ᱫᱚ ᱵᱟᱭ ᱠᱟᱹᱢᱤ ᱛᱟᱞᱮ ᱭᱟ ᱟᱫᱚ ᱵᱤᱨ ᱫᱤᱥᱚᱢ ᱦᱚᱲ ᱛᱚ ᱟᱞᱮ ᱫᱚ ᱢᱟᱱᱮ ᱜᱷᱩᱴᱩ ᱨᱮ ᱢᱮᱱᱟᱜ ᱞᱮᱭᱟ ᱟᱨ ᱰᱮᱢ
ᱫᱟᱜ ᱫᱚ ᱥᱮᱨᱢᱟ ᱫᱟᱜ ᱫᱟᱜ ᱛᱮᱫᱚ ᱵᱟᱯᱮ ᱪᱟᱥ ᱵᱟᱲᱟᱭ ᱜᱮᱭᱟ ᱩᱱᱟᱹᱜ ᱴᱟ ᱫᱚ ᱥᱮ ᱪᱮᱫ
ᱦᱮᱸ ᱥᱮᱨᱢᱟ ᱫᱟᱜ ᱛᱮᱜᱮ ᱪᱟᱥ ᱫᱚ ᱪᱟᱥ ᱵᱟᱲᱟᱭ ᱦᱩᱭᱩᱜᱼᱟ ᱟᱨ ᱪᱷᱳᱴᱚ ᱠᱷᱟᱴᱚ ᱱᱚᱝᱠᱟ ᱯᱩᱠᱷᱨᱤ ᱠᱚ ᱢᱮᱱᱟᱜᱼᱟ ᱚᱱᱟ
ᱟᱫᱚ ᱰᱮᱢ ᱫᱚ ᱥᱟᱨᱟ ᱵᱚᱪᱷᱚᱨ ᱠᱚ ᱫᱟᱜ ᱠᱚ ᱟᱲᱟᱜ ᱟᱯᱮ ᱜᱮᱭᱟ ᱥᱮ ᱢᱟᱱᱮ ᱥᱤᱡᱤᱱ ᱨᱮᱠᱚ ᱫᱟᱜ ᱠᱚ ᱟᱲᱟᱜ ᱟᱯᱮ ᱜᱮᱭᱟ
ᱦᱮᱸ ᱦᱮᱸ ᱟᱫᱚ ᱟᱞᱮᱭᱟᱜ ᱰᱮᱢ ᱫᱚ ᱠᱟᱹᱴᱤᱡ ᱢᱟᱱᱮ ᱟᱞᱟᱫᱟ ᱨᱚᱠᱚᱢ ᱰᱮᱢ ᱠᱟᱱᱟ ᱟᱞᱮᱭᱟᱜ ᱰᱮᱢ ᱨᱮᱫᱚ ᱫᱟᱜ ᱟᱲᱟᱜ ᱫᱚ ᱵᱟᱝ ᱜᱟᱱᱚᱜᱼᱟ ᱢᱟᱱᱮ ᱛᱚᱞ ᱠᱚᱨᱟ ᱢᱮᱱᱟᱜ ᱛᱟᱞᱮᱭᱟ ᱟᱨᱠᱤ
ᱚ ᱟᱯᱮ ᱡᱚᱠᱷᱚᱱ ᱯᱮ ᱢᱚᱱᱮᱭᱟ ᱛᱚᱠᱷᱚᱱ ᱜᱮ ᱯᱮ ᱟᱲᱟᱜ ᱡᱚᱝᱟ ᱟᱨ
ᱵᱟᱝ ᱵᱟᱝ ᱢᱟᱱᱮ ᱟᱲᱟᱜ ᱜᱮ ᱵᱟᱝ ᱜᱟᱱᱚᱜᱼᱟ ᱚᱱᱟ ᱫᱚ ᱛᱚᱞ ᱠᱚᱨᱟ ᱰᱮᱢ ᱠᱟᱱᱟ ᱟᱨᱠᱤ ᱢᱟᱱᱮ ᱥᱤᱢᱮᱱᱴ ᱛᱮᱜᱮ ᱠᱚ ᱛᱚᱞ ᱠᱮᱫᱟ ᱟᱫᱚ ᱡᱩᱫᱤ ᱚᱵᱷᱟᱨᱚᱜᱼᱟ ᱛᱟᱦᱚᱞᱮ ᱚᱱᱟ ᱫᱚ ᱚᱵᱷᱟᱨᱚᱜᱼᱟ ᱱᱚᱝᱠᱟ ᱫᱟᱜ ᱟᱲᱟᱜ ᱫᱚ ᱵᱟᱝ ᱜᱟᱱᱚᱜᱼᱟ ᱟᱫᱚ ᱚᱱᱟ ᱫᱚ ᱯᱩᱨᱟᱹ ᱦᱳᱭ ᱦᱳᱭ ᱦᱳᱭ ᱦᱳᱭ ᱢᱮᱥᱤᱱ ᱠᱚᱛᱮ ᱞᱮ ᱤᱭᱟᱹ ᱵᱟᱲᱟᱭ ᱜᱮᱭᱟ ᱟᱨ ᱦᱮᱸ ᱟᱨ ᱚᱵᱷᱟᱨ ᱫᱟᱜ ᱫᱚ ᱚᱱᱠᱟ ᱚᱵᱷᱟᱨ ᱫᱟᱜ ᱠᱚ ᱥᱮᱴ ᱠᱟᱫᱟ ᱡᱮᱢᱚᱱ ᱡᱩᱫᱤ ᱵᱮᱥᱤ ᱧᱚᱜ ᱫᱟᱜ ᱦᱤᱡᱩᱜᱼᱟ ᱛᱟᱦᱚᱞᱮ ᱚᱵᱷᱟᱨᱚᱜᱼᱟ ᱚᱱᱮ ᱚᱱᱟ ᱫᱚ ᱟᱫᱚ ᱱᱚᱝᱠᱟ ᱟᱲᱟᱜ ᱫᱚ ᱵᱟᱝ ᱜᱟᱱᱚᱜᱼᱟ
ᱦᱳᱭ ᱦᱳᱭ ᱟᱫᱚ ᱜᱟᱰᱟ ᱠᱚᱫᱚ ᱵᱟᱹᱱᱩᱜ ᱟᱠᱟᱫ ᱛᱟᱯᱮᱭᱟ
ᱟᱫᱚ ᱜᱟᱰᱟ ᱫᱚ ᱚᱱᱟ ᱚᱵᱷᱟᱨ ᱫᱟᱜ ᱨᱮᱱᱟᱜ ᱡᱟᱦᱟᱸ ᱜᱟᱰᱟ ᱠᱚ ᱚᱱᱟ ᱢᱮᱱᱟᱜᱼᱟ᱾ ᱟᱫᱚ ᱚᱱᱟ ᱡᱚᱠᱷᱚᱱ ᱰᱮᱢ ᱵᱟᱝ ᱯᱮᱨᱮᱡᱚᱜᱼᱟ ᱛᱟᱦᱚᱞᱮ ᱚᱱᱟ ᱫᱟᱜ ᱦᱚᱸ ᱵᱟᱝ ᱚᱵᱷᱟᱨᱚᱜᱼᱟ
ᱚ ᱟᱹᱰᱤ ᱱᱟᱯᱟᱭ ᱜᱮ ᱪᱮᱫ ᱠᱚᱯᱮ ᱪᱟᱥ ᱵᱟᱲᱟ ᱠᱮ-ᱟ ᱛᱟᱦᱚᱞᱮ ᱦᱮᱸ ᱵᱚᱨᱥᱟ ᱨᱮ
ᱵᱚᱨᱥᱟ ᱨᱮᱫᱚ ᱱᱤᱛᱚᱜ ᱫᱚ ᱱᱚᱝᱠᱟ ᱪᱟᱥ ᱵᱟᱲᱟ ᱫᱚ ᱫᱚᱢᱮ ᱮᱠᱴᱟ ᱠᱷᱩᱵ ᱮᱠᱴᱟ ᱪᱟᱥ ᱫᱚ ᱵᱟᱝ ᱦᱩᱭ ᱠᱟᱱᱟ ᱚᱱᱟ ᱚᱲᱟᱜ ᱫᱷᱟᱨᱮ ᱠᱚᱨᱮᱫ ᱠᱩᱰᱟᱹᱢ ᱠᱚᱨᱮ ᱚᱱᱟ ᱵᱚᱨᱵᱚᱴᱤ ᱠᱚ ᱜᱮ ᱪᱟᱥ ᱵᱟᱲᱟ ᱦᱩᱭ ᱠᱟᱱᱟ ᱟᱨ ᱠᱚᱨᱚᱞᱟ ᱠᱚ ᱠᱤᱪᱷᱩ ᱪᱟᱥ ᱵᱟᱲᱟ ᱦᱩᱭ ᱠᱟᱱᱟ ᱟᱨ ᱱᱚᱝᱠᱟ ᱵᱮᱸᱜᱟᱲ ᱠᱚᱦᱚᱸ ᱢᱤᱫᱴᱟ. ᱝ ᱵᱟᱨᱭᱟ ᱫᱚ ᱢᱮᱱᱟᱜᱼᱟ ᱰᱷᱮᱸᱲᱚᱥ ᱠᱚᱦᱚᱸ ᱢᱮᱱᱟᱜᱼᱟ ᱵᱟᱝ ᱫᱚ ᱵᱟᱝ᱾ ᱟᱫᱚ ᱠᱷᱩᱵ ᱮᱠᱴᱟ ᱫᱚ ᱵᱟᱹᱱᱩᱜᱼᱟ ᱠᱚᱢ ᱠᱚᱢ ᱢᱮᱱᱟᱜᱼᱟ ᱟᱨᱠᱤ ᱚᱲᱟᱜ ᱨᱮ ᱡᱚᱢ ᱞᱮᱠᱟ᱾ ᱚᱱᱮ ᱚᱱᱠᱟ ᱜᱮ᱾ ᱛᱟᱦᱞᱮ ᱟᱯᱮ ᱥᱮᱫ ᱫᱚ ᱪᱮᱫ ᱞᱮᱠᱟ ᱢᱟᱱᱮ? ᱦᱩᱲᱩ ᱠᱚᱫᱚ ᱯᱮ ᱨᱚᱦᱚᱭ ᱠᱮᱫᱟ ᱥᱮ ᱟᱹᱣᱨᱤ ᱯᱮ ᱨᱚᱦᱚᱭᱟ?
ᱟᱞᱮ ᱦᱚᱸ ᱟ. ᱣᱨᱤᱞᱮ ᱨᱚᱦᱚᱭᱟ᱾ ᱫᱚ ᱫᱟᱜ ᱜᱮ ᱟ. ᱨᱤ ᱞᱟᱜᱟᱜ ᱛᱟᱞᱮᱭᱟ ᱟᱞᱮᱭᱟᱜ ᱵᱟᱹᱫᱽ ᱠᱚᱨᱮ ᱜᱮ ᱫᱟᱜ ᱜᱮ ᱟ. ᱨᱤ ᱞᱟᱜᱟᱜᱼᱟ᱾ ᱟᱞᱮ ᱥᱮᱫ ᱫᱚ ᱫᱮᱨᱤ ᱠᱟᱛᱮᱫ ᱜᱮ ᱨᱚᱦᱚᱭ ᱵᱟᱲᱟᱭ ᱜᱮᱭᱟᱞᱮ᱾ ᱟᱫᱚ ᱥᱮᱨᱢᱟ ᱫᱟᱜ ᱜᱮᱞᱮ ᱠᱚᱭᱚᱜ ᱟᱠᱟᱫᱮᱭᱟ ᱛᱤᱱ ᱫᱤᱱ ᱯᱚᱨᱮ ᱫᱟᱜ ᱮᱫᱟᱭ ᱦᱟᱸᱜ ᱵᱟᱹᱫ ᱠᱚᱨᱮ ᱞᱟᱜᱟᱜ ᱠᱟᱱᱟ᱾ ᱚᱱᱟ ᱜᱮᱞᱮ ᱠᱚᱭᱚᱜ ᱟᱠᱟᱫᱟ᱾
ᱛᱟᱦᱞᱮ ᱟᱯᱮ ᱥᱮᱫ ᱫᱚ ᱡᱟᱭ ᱱᱚᱝᱠᱟ ᱛᱚᱞᱟ ᱠᱚᱫᱚ ᱪᱮᱫ ᱞᱮᱠᱟ ᱯᱮ ᱜᱤᱲᱤᱭᱟ? ᱡᱮᱢᱚᱱ ᱟᱞᱮ ᱥᱮᱫ ᱫᱚ ᱨᱚᱦᱚᱲ ᱨᱮᱜᱮ ᱛᱚᱞᱟ ᱠᱚᱞᱮ ᱜᱤᱰᱤ ᱢᱟᱱᱮ ᱦᱩᱲᱩ ᱞᱮ ᱮᱨᱟ ᱟᱨ ᱛᱚᱞᱟ ᱞᱮ ᱜᱤᱰᱤᱭᱟ᱾ ᱱᱚᱝᱠᱟ ᱵᱟᱹᱠᱤ ᱡᱟᱦᱟᱸᱭ ᱵᱟᱹᱭᱦᱟᱹᱲ ᱠᱚ ᱢᱮᱱᱟᱜ ᱛᱟᱠᱚᱣᱟ ᱩᱱᱠᱩ ᱫᱚᱠᱚ ᱟᱪᱷᱲᱟ ᱦᱚᱸᱠᱚ ᱟᱪᱷᱲᱟ ᱵᱟᱲᱟᱭ ᱜᱮᱭᱟ᱾
ᱟᱸ ᱟᱞᱮ ᱥᱮᱫ ᱦᱚᱸ ᱚᱱᱠᱟᱜ ᱜᱮ ᱟᱪᱷᱲᱟ ᱠᱟᱛᱮᱜ ᱦᱚᱸ ᱟᱨ ᱛᱚᱞᱟ ᱦᱚᱸᱞᱮ ᱜᱤᱰᱤ ᱜᱮᱭᱟ᱾ ᱟᱫᱚ ᱠᱷᱟᱹᱞᱤ ᱟᱪᱷᱲᱟ ᱛᱮᱫᱚ ᱵᱟᱝ ᱠᱩᱲᱟᱹᱜ ᱜᱮᱭᱟ ᱛᱚ ᱟᱫᱚ ᱡᱟᱹᱥᱛᱤ ᱧᱚᱜ ᱥᱤᱛᱩᱝ ᱞᱮᱠᱷᱟᱱ ᱜᱮ ᱚᱱᱟ ᱦᱚᱸᱠᱚ ᱨᱚᱝᱜᱚᱜ ᱜᱮᱭᱟ᱾ ᱡᱷᱚᱛᱚ ᱨᱚᱠᱚᱢ ᱠᱟᱛᱮ ᱜᱮᱞᱮ ᱠᱚᱨᱟᱣ ᱜᱮᱭᱟ ᱟᱞᱮ ᱫᱚ ᱟᱞᱮ ᱥᱮᱫ ᱫᱚ᱾
ᱟᱫᱚ ᱪᱮᱫ ᱠᱚ ᱦᱩᱲᱩ ᱡᱟᱹᱥᱛᱤ ᱯᱮ ᱨᱚᱦᱚᱭ ᱵᱟᱲᱟᱭ ᱜᱮᱭᱟ ᱱᱚᱝᱠᱟ ᱦᱩᱲᱩ ᱨᱮᱱᱟᱜ ᱧᱩᱛᱩᱢ ᱠᱚᱵᱤᱱ ᱵᱟᱲᱟᱭᱟ ᱠᱤ ᱟ. ᱵᱤᱱ?
ᱟᱞᱮᱥᱮᱫ ᱫᱚ ᱜᱩᱰᱨᱟ ᱟᱨ ᱥᱚᱨᱱᱚ ᱜᱮᱞᱮ ᱪᱟᱥ ᱜᱮᱭᱟ ᱡᱟᱹᱥᱛᱤ ᱧᱚᱜ ᱫᱚ᱾ ᱟᱨ ᱚᱱᱟ ᱜᱮ ᱚᱱᱛᱮ ᱫᱚ ᱵᱮᱥᱤ ᱦᱩᱭᱩᱜ ᱜᱮᱭᱟ᱾
ᱚᱻ ᱟᱫᱚ ᱱᱚᱝᱠᱟ ᱡᱮᱢᱚᱱ ᱤᱭᱟᱹ ᱢᱚᱴᱟ ᱦᱩᱲᱩ ᱠᱚ ᱡᱮᱢᱚᱱ ᱵᱤᱵᱤ ᱤᱞᱮᱵᱷᱮᱱ ᱠᱚ ᱚᱱᱟ ᱠᱚᱫᱚᱯᱮ ᱪᱟᱥ ᱵᱟᱲᱟᱭ ᱜᱮᱭᱟ ᱥᱮ ᱵᱟᱝ?
ᱵᱟᱝ ᱵᱟᱝ ᱟᱞᱮᱥᱮᱫ ᱫᱚ ᱚᱱᱟ ᱵᱟᱨᱭᱟ ᱦᱩᱲᱩ ᱜᱮ ᱡᱟᱹᱥᱛᱤ ᱫᱚ ᱞᱮ ᱪᱟᱥ ᱜᱮᱭᱟ᱾ ᱟᱨ ᱟᱨ ᱡᱟᱦᱟᱸ ᱥᱚᱦᱨᱟᱭ